ᱦᱮᱞᱳ, ᱡᱚᱦᱟᱨ ᱜᱤ ᱜᱚᱝᱠᱮ ᱾
ᱡᱚᱦᱟᱨ ᱜᱮ ᱜᱚᱝᱠᱮ ᱾
ᱦᱳᱭ, ᱪᱮᱫ ᱠᱩ?, ᱵᱤᱱ ᱪᱮᱠᱟ ᱵᱟᱲᱟ ᱦᱩᱭ ᱠᱟᱱᱟ ᱾
ᱦᱟᱞᱳ, ᱾
ᱟᱸᱡᱚᱢ ᱧᱟᱢ ᱮᱫᱟ ᱵᱮᱱ?
ᱦᱮᱸᱻᱟᱸᱡᱚᱢ, ᱧᱚᱜᱼᱜᱮᱜ ᱟᱞᱤᱧ, ᱡᱚᱦᱟᱨ ᱜᱮ ᱾
ᱪᱮᱫ ᱠᱩ ᱪᱤᱠᱟ ᱵᱟᱲᱟ ᱦᱩᱭᱩᱜ ᱠᱟᱱᱟ?
ᱦᱩᱸ
ᱦᱟᱞᱳ ᱾
ᱟᱹᱰᱤ, ᱵᱟᱹᱭ-ᱵᱟᱹᱭᱛᱮ, ᱨᱚᱲᱤᱧ ᱟᱸᱡᱚᱢᱮᱫ ᱛᱟᱵᱮᱱ ᱾
ᱟᱵᱮᱱ, ᱴᱷᱮᱱ ᱪᱮᱫ ᱪᱚᱝ ᱢᱤᱫᱴᱟᱸᱝ ᱥᱟᱰᱮ ᱠᱟᱱᱟ, ᱚᱱᱟ ᱦᱚᱛᱮᱡ ᱛᱮ ᱾
ᱚᱻ, ᱾ ᱦᱮᱸ-ᱦᱮᱸ, ᱛᱷᱚᱲᱟ ᱜᱟᱱ, ᱛᱷᱚᱲᱟ ᱜᱟᱱ ᱥᱟᱹᱰᱤ ᱠᱟᱱ ᱜᱮᱭᱟ ᱚᱸᱱᱰᱮ ᱪ ᱠᱟᱹᱢᱤ ᱪᱟᱞᱟᱜ ᱠᱟᱱᱟ, ᱵᱩᱡᱷᱟᱹᱣ ᱫᱟᱢ ᱟᱫᱚ ᱚᱱᱟ ᱜᱮ ᱥᱟᱹᱰᱤ ᱠᱟᱱᱟ ᱾
ᱟᱪᱪᱷᱟ ᱾ ᱚᱸ ᱛᱚᱵᱮ, ᱪᱮᱫ? ᱵᱮᱱ ᱪᱤᱠᱟ ᱵᱟᱲᱟᱭᱮᱫᱟ ᱾
ᱱᱚᱜᱼᱚᱭ ᱪᱮᱫ ᱞᱤᱧ ᱪᱤᱠᱟᱹ ᱵᱟᱲᱟᱭᱟ, ᱚᱲᱟᱜ ᱠᱚᱨᱮ ᱜᱮ ᱟᱨ ᱾ ᱟᱵᱮᱱ ᱜᱮ, ᱞᱟᱹᱭ ᱵᱮᱱ ᱪᱮᱫ ᱵᱮᱱ ᱪᱤᱠᱟᱹ ᱵᱟᱲᱟᱭᱮᱫᱟ?
ᱟᱹᱞᱤᱧ ᱦᱚᱸ ᱱᱚᱜᱼᱚᱭ, ᱚᱲᱟᱜ ᱵᱟᱨᱦᱮ ᱠᱚᱨᱮ, ᱜᱮᱞᱤᱧ ᱫᱩᱲᱩᱵ ᱵᱟᱲᱟ ᱟᱠᱟᱱᱟ ᱾ ᱡᱟᱹᱥᱛᱤ ᱜᱤ, ᱜᱚᱨᱚᱢ ᱠᱟᱱᱟ ᱚᱱᱟ ᱦᱚᱛᱮᱫ ᱛᱮ ᱾
ᱱᱤᱭᱟᱹ, ᱟᱫᱚ ᱜᱚᱝᱠᱮ ᱚᱲᱟᱜ ᱫᱚ ᱚᱠᱟ ᱨᱮ?
ᱟᱹᱞᱤᱧᱟᱜ ᱚᱲᱟᱜ ᱫᱚ, ᱱᱚᱛᱮ, ᱚᱭᱮᱥᱴ ᱵᱮᱝᱜᱚᱞ ᱨᱮ ᱾
ᱚᱭᱮᱥᱴ ᱵᱮᱝᱜᱚᱞ ᱾
ᱦᱳᱭ ᱾
ᱚᱻᱦᱚ ᱾
ᱟᱵᱮᱱ ᱜᱤ, ᱟᱵᱮᱱ ᱜᱤ ᱚᱠᱟ ᱨᱮᱱ?
ᱟᱨ, ᱟᱞᱤᱝ ᱟᱱᱛᱮ ᱚᱭᱮᱥᱴ ᱵᱮᱝᱚᱞ ᱨᱮᱜᱮ ᱟᱞᱤᱧ ᱦᱚᱸ, ᱟᱹᱞᱤᱧ ᱫᱚᱞᱤᱧ ᱯᱟᱲᱟᱜ ᱠᱟᱱᱟ ᱤᱭᱟᱹ ᱵᱤᱨᱵᱷᱩᱢ ᱰᱤᱥᱴᱨᱤᱠ᱾
ᱚᱸᱻᱟᱨ ᱟᱹᱞᱤᱧ ᱫᱚ, ᱢᱮᱫᱽᱱᱟᱯᱩᱨ ᱰᱤᱥᱴᱨᱤᱠ ᱾
ᱳ ᱢᱤᱫᱽᱱᱤᱯᱩᱨ,
ᱦᱳᱭ ᱦᱳᱭ ᱾
ᱟᱪᱪᱷᱟ ᱟᱪᱪᱷᱟ ᱢᱤᱫᱽᱱᱤᱯᱩᱨ ᱰᱤᱥᱴᱤᱠ ᱟᱪᱪᱷᱟ ᱟᱪᱪᱷᱟ ᱟᱪᱪᱷᱟ ᱾ ᱟᱫᱚ ᱜᱚᱝᱠᱮ ᱚᱱᱛᱮ ᱫᱚ ᱪᱮᱜᱠᱟ ᱫᱟᱜ ᱫᱟᱜ ᱫᱟᱭ ᱥᱮ ᱡᱟᱹᱯᱩᱫ ᱫᱟᱭ ᱥᱮ ᱵᱟᱝ?
ᱦᱳᱭ ᱟᱞᱩᱵᱮᱱ ᱢᱮᱱᱟ ᱱᱚᱣᱟ ᱵᱟᱨ ᱫᱤᱱ ᱜᱤ ᱫᱚᱢᱮ ᱫᱟᱜ ᱡᱟᱹᱯᱩᱫ ᱠᱮᱫᱟᱭ ᱵᱚᱞᱮ ᱾ ᱚᱱᱟ ᱞᱟᱦᱟ ᱨᱮᱢᱟ ᱱᱟᱥᱤ‌ ᱦᱚᱸ ᱫᱟᱜ ᱡᱟᱹᱯᱩᱫ ᱨᱮᱱᱟᱜ ᱠᱳᱱᱳ ᱪᱮᱜ ᱜᱮ ᱵᱟᱝ ᱟᱫ ᱪᱟᱸᱫᱳ ᱵᱚᱸᱜᱟ ᱡᱟᱜᱤ ᱠᱚᱭᱚᱜ ᱟᱸᱜ ᱵᱚᱱᱛᱮ ᱛᱷᱚᱲᱟᱭ ᱫᱟᱜ ᱡᱟᱹᱯᱩᱫ ᱠᱮᱫᱟ ᱾ ᱚᱱᱟ ᱫᱟᱜ ᱠᱚ ᱤᱭᱟᱹ ᱠᱟᱛᱮ ᱛᱷᱚᱲᱟ ᱟᱨ ᱦᱳᱭ ᱦᱳᱭ, ᱛᱟᱦᱚᱞᱮ ᱡᱚᱢ ᱵᱟᱲᱟ ᱫᱚ ᱦᱩᱭᱱᱟ ᱥᱮ ᱵᱟᱝ?
ᱵᱟᱝ ᱡᱚᱢ ᱵᱟᱲᱟ ᱛᱚ ᱵᱟᱝ ᱦᱩᱭ ᱠᱟᱱᱟ ᱦᱩᱭᱩᱜᱼᱟ ᱦᱟᱸᱜ ᱫᱚᱥ ᱵᱟᱡᱮ ᱥᱮᱜ, ᱱᱚ ᱫᱚᱥ ᱵᱟᱡᱮ ᱥᱮᱜ᱾
ᱟᱪᱪᱷᱟ ᱾
ᱦᱩᱸᱻ ᱾ ᱟᱫᱚ ᱟᱯᱮᱯᱮ ᱡᱚᱢ ᱵᱟᱲᱟ ᱠᱮᱫᱟ ᱥᱮ ᱵᱟᱝ?
ᱪᱮᱫ ᱵᱮᱱ ᱢᱮᱱᱫᱟ?
ᱞᱟᱭ ᱫᱟ ᱟᱯᱮ ᱯᱮ ᱡᱚᱢ ᱵᱟᱲᱟ ᱠᱮᱫᱟ ᱥᱮ ᱵᱟᱝ?
ᱵᱟᱹᱞᱤᱧ ᱵᱩᱡᱽ ᱞᱮᱫᱟ ᱜᱚᱢᱠᱮ ᱾
ᱚ ᱢᱮᱱᱫᱟᱞᱤᱧ ᱡᱮ ᱟᱯᱮ ᱯᱮ ᱡᱚᱢ ᱵᱟᱲᱟ ᱠᱮᱫᱟ ᱥᱮ ᱵᱟᱝ?
ᱚ ᱟᱹᱣᱨᱤ ᱡᱚᱢ ᱫᱚ ᱟᱹᱣᱨᱤ ᱦᱩᱭᱩᱜᱼᱟᱭ, ᱮᱠᱷᱚᱱ ᱦᱟᱸᱜ ᱱᱟᱥᱮᱱᱟᱜ ᱯᱚᱨ ᱜᱮ ᱦᱟᱸᱜ ᱡᱚᱢ ᱦᱩᱭᱩᱜᱼᱟ᱾
ᱚᱻ ᱾
ᱦᱳᱭ ᱟ ᱡᱟᱹᱥ ᱡᱟᱹᱥᱛᱤ ᱜᱚᱨᱚᱢ ᱦᱚᱸ ᱜᱚᱨᱚᱢ ᱠᱟᱱᱟ ᱥᱮ ᱚᱱᱟᱛᱮ ᱚᱲᱟᱜ ᱠᱚᱨᱮ ᱛᱟᱦᱮᱸ ᱦᱚᱸ ᱵᱟᱭ ᱜᱟᱱᱚᱜ ᱠᱟᱱᱟ ᱾
ᱦᱮᱸ ᱦᱮᱸ ᱵᱟᱵᱟᱨᱮ ᱜᱚᱨᱚᱢ ᱦᱚᱸ ᱠᱟᱡᱮ ᱜᱚᱨᱚᱢ ᱠᱟᱱ ᱜᱮ ᱚᱲᱟᱜ ᱵᱷᱤᱛᱨᱤ ᱦᱚᱸᱵᱚᱞᱚ ᱵᱟᱝ ᱜᱟᱱᱚᱜ ᱠᱟᱱᱟ ᱾
ᱦᱳᱭ ᱚᱱᱮ ᱡᱟ ᱚᱱᱟ ᱵᱟᱦᱨᱮ ᱠᱚᱨᱮ ᱜᱮ ᱛᱟᱦᱮᱸ ᱞᱮᱠᱷᱟᱡ ᱛᱷᱚᱲᱟ ᱴᱷᱤᱠ ᱧᱚᱜ ᱜᱮ ᱵᱩᱡᱩᱜ ᱠᱟᱱᱟ ᱦᱳᱭᱥᱮ ᱾
ᱦᱟᱸ ᱴᱷᱤᱠ ᱴᱷᱤᱠ ᱾ ᱟᱫᱚ ᱱᱤᱛᱩᱢ ᱫᱚ ᱟᱫᱚ ᱪᱮᱜ ᱛᱟ ᱵᱮᱱ ᱜᱚᱢᱠᱮ?
ᱟᱹᱞᱤᱧᱟᱜ ᱟᱹᱞᱤᱧᱟᱜ ᱧᱩᱛᱩᱢ ᱫᱚ ᱨᱳᱦᱤᱛ ᱠᱟᱱ ᱛᱟᱹᱞᱤᱧᱟ ᱾
ᱟ ᱨᱳᱦᱤᱛ ᱾
ᱚ ᱟᱪᱪᱷᱟ ᱟᱪᱪᱷᱟ ᱟᱻᱫᱚ ᱛᱤᱱᱟᱹᱜ ᱵᱚᱭᱦᱟ ᱟᱯᱮ ᱜᱚᱝᱠᱮ ᱟᱯᱮᱫᱚ?
ᱟᱞᱮ ᱫᱚ ᱟᱹᱞᱤᱧ ᱫᱚ ᱢᱤᱫᱴᱮᱜ ᱜᱮᱭᱟ ᱞᱤᱧ ᱾
ᱟᱪᱪᱷᱟ ᱟᱪᱪᱷᱟ ᱾ ᱟᱪᱪᱷᱟ ᱠᱚᱲᱟ ᱫᱚ ᱢᱟᱱᱮ ᱠᱚᱲᱟ ᱫᱚ ᱢᱤᱫᱴᱮᱜ ᱜᱮ ᱟᱨᱠᱤ
ᱦᱮᱸ ᱢᱟᱱᱮ ᱵᱚᱭᱦᱟ ᱜᱮ ᱟᱹᱞᱤᱧ ᱜᱮ ᱢᱤᱫᱴᱮᱜ ᱜᱮᱭᱟᱞᱤᱧ ᱾
ᱚ ᱦᱚ ᱢᱟᱱᱮ ᱯᱩᱨᱟᱹ ᱵᱚᱭᱦᱟ ᱜᱮ ᱢᱤᱫ ᱢᱤᱫᱴᱮᱜ ᱜᱮᱭᱟᱵᱮᱱ?
ᱦᱳᱭ ᱦᱳᱭ ᱾
ᱟᱪᱪᱷᱟ ᱟᱪᱪᱷᱟ ᱾
ᱛᱚ ᱟᱵᱮᱱ ᱫᱚ ᱠᱟᱹᱢᱤ ᱨᱮ ᱢᱮᱱᱟᱜ ᱵᱮᱱᱟ ᱥᱮ ᱪᱮᱫ ᱦᱚᱸ?
ᱮᱸ ᱠᱟᱹᱢᱤ ᱫᱚ ᱵᱚᱞᱛᱮ ᱰᱤᱩᱴᱤ ᱨᱮᱜᱮ ᱢᱮᱱᱟᱜ ᱞᱤᱧᱟᱹ᱾
ᱟᱪᱪᱷᱟ
ᱦᱮᱸ ᱨᱮᱜᱮ ᱢᱮᱱᱟᱜ ᱞᱤᱧᱟ ᱠᱟᱹᱢᱤ ᱪᱟᱞᱟᱜ ᱠᱟᱱᱟ᱾ ᱛᱚ ᱯᱷᱨᱤ ᱢᱮᱱᱟᱜ ᱞᱤᱧᱟᱹ ᱟᱫᱚᱞᱤᱧ ᱢᱮᱱ ᱮᱫᱟ ᱡᱟᱭ ᱜᱮ ᱞᱤᱧ᱾ ᱠᱚᱞ ᱵᱟᱲᱟ ᱞᱟᱹᱜᱮ ᱡᱟᱦᱟᱸᱭ ᱴᱷᱮ᱾
ᱦᱳᱭ ᱦᱳᱭ ᱦᱮᱸ ᱛᱚ ᱟᱵᱚ ᱨᱚᱯᱚᱲ ᱦᱚᱸᱻ ᱨᱚᱯᱚᱲ ᱫᱚ ᱫᱚᱨᱠᱟᱨ ᱠᱟᱱ ᱜᱮᱭᱟ ᱦᱚᱹᱭ ᱥᱮ᱾
ᱦᱮᱸ
ᱢᱟᱡᱮᱨ ᱢᱚᱫᱽᱫᱷᱮ ᱠᱟᱹᱢᱤ ᱢᱟ᱾ ᱢᱟᱡᱷᱮᱨ ᱢᱚᱫᱽᱫᱷᱮ ᱡᱩᱫᱤ ᱵᱚᱱ ᱨᱚᱯᱚᱲᱚᱜᱼᱟ ᱚᱱᱟᱜᱮ ᱫᱚᱢᱮ ᱨᱟᱹᱥᱠᱟ ᱜᱮ ᱵᱩᱡᱷᱩᱜᱼᱟ᱾
ᱟᱫᱚ᱾ ᱟᱵᱚ ᱠᱩ ᱾ ᱠᱚᱲᱟ ᱠᱩ ᱦᱚᱸᱛᱚ ᱟᱹᱰᱤ ᱡᱳᱨ ᱠᱚ ᱞᱟᱜᱟᱣ ᱫᱟ ᱵᱟᱝ ᱟᱵᱚ ᱟᱹᱰᱤ ᱛᱟᱭᱱᱚᱢ ᱨᱮ ᱢᱮᱱᱟᱜ ᱵᱚᱱᱟ ᱵᱟ᱾ ᱡᱟᱦᱟᱸ ᱥᱮᱫ ᱫᱚ ᱡᱟᱦᱟᱸ ᱞᱮᱠᱟ ᱫᱚᱵᱚᱱ᱾ ᱞᱟᱦᱟ ᱤᱫᱤ ᱞᱟᱹᱜᱤᱫ ᱟᱫᱚ ᱚᱱᱟ ᱠᱷᱟᱹᱛᱤᱨ ᱛᱮᱠᱚ ᱢᱮᱱᱮ ᱫᱟ ᱵᱟᱝ ᱛᱟᱦᱞᱮ ᱟᱵᱚ ᱦᱚᱵᱚᱱ ᱜᱚᱲᱚ ᱟᱠᱚ ᱜᱮ᱾
ᱦᱳᱭ
ᱚᱱᱟ ᱥᱟᱶᱛᱮ ᱡᱟᱜᱮ ᱤᱱᱠᱟᱢ ᱦᱚᱸ ᱦᱩᱭᱩᱜᱼᱟ ᱟᱨ ᱟᱵᱚ ᱡᱟᱦᱟᱸᱴᱟᱜ ᱟᱨᱠᱤ᱾ ᱡᱟᱦᱟᱸᱴᱟᱜ ᱮ ᱟᱭ ᱱᱤᱭᱮ ᱠᱚ ᱠᱟᱹᱢᱤᱭᱮᱫᱟ ᱚᱱᱟ ᱠᱚᱦᱚᱸ ᱟᱵᱚ ᱟᱨᱠᱤ ᱵᱚᱱ ᱾ ᱜᱚᱲᱚ ᱟᱠᱚᱣᱟ ᱠᱤᱱ᱾
ᱟᱵᱚ ᱮᱠᱷᱚᱱ ᱟᱵᱚᱨᱮᱱ᱾ ᱱᱮᱛᱟᱨ ᱫᱚ ᱧᱮᱞᱮ ᱫᱟᱵᱤᱱ᱾ ᱟᱵᱚ ᱨᱮᱱ ᱫᱚ ᱵᱮᱥᱤ ᱫᱚ᱾ ᱥᱮᱭ ᱮᱠᱴᱟ ᱫᱚ ᱵᱟᱠᱚ ᱧᱮᱞᱚᱜ ᱠᱟᱱ ᱛᱟᱵᱚᱱᱟ᱾
ᱦᱮᱸ ᱦᱮᱸ᱾
ᱡᱟᱦᱟᱱᱟᱜ ᱥᱮᱫ ᱛᱮᱜᱮ ᱟᱫᱚ᱾ ᱟᱵᱚ ᱦᱚᱸ ᱞᱟᱦᱟ ᱥᱮᱫ ᱪᱟᱞᱟᱣ ᱦᱩᱭᱩᱜ ᱛᱟᱵᱚᱱ ᱜᱮᱭᱟ᱾ ᱟᱵᱚ ᱦᱚᱸ ᱥᱮᱨᱮᱠᱚᱢ ᱠᱤᱪᱷᱩ ᱠᱚᱨᱟᱣ ᱦᱚᱸ ᱦᱩᱭᱩᱜ ᱛᱟᱵᱚᱱ ᱜᱮᱭᱟ ᱦᱳᱭᱥᱮ᱾
ᱦᱮᱸ ᱦᱮᱸ
ᱵᱟᱵᱚᱱ ᱠᱚᱨᱟᱣ ᱞᱮᱠᱷᱟᱱᱡ ᱟᱨ ᱵᱟᱭ ᱜᱟᱱᱚᱜ ᱠᱟᱱᱟᱜ ᱥᱮ᱾
ᱵᱟᱭ ᱜᱟᱱᱚᱜ ᱠᱟᱱᱟ᱾
ᱦᱳᱭ ᱵᱟᱠᱷᱟᱡ ᱟᱵᱚᱫᱚ ᱛᱟᱭᱚᱢ ᱨᱮᱜᱮ ᱵᱚᱱ ᱛᱟᱦᱮᱸ ᱩᱹᱛᱟᱨᱚᱜ-ᱟ ᱦᱳᱭ ᱥᱮ᱾
ᱦᱩᱸ
ᱛᱚ ᱢᱮᱱ ᱫᱟ᱾
ᱥᱟᱨᱠᱟᱨ ᱦᱚᱸ ᱵᱟᱢ ᱢᱮᱱ ᱥᱚᱨᱠᱟᱨ ᱦᱚᱸ ᱟᱵᱚ ᱦᱚᱸ ᱡᱚᱛᱚ ᱥᱮᱫ ᱠᱷᱚᱱᱚᱡ ᱜᱮ ᱛᱟᱭᱱᱚᱢ ᱠᱮᱫ ᱵᱚᱱᱟᱭ᱾
ᱟᱫᱚ ᱢᱟ ᱟᱫᱚ ᱟᱵᱚ ᱫᱚ᱾ ᱟᱵᱚ ᱫᱚ᱾ ᱞᱟᱦᱟ ᱦᱩᱭᱩᱜ ᱛᱟᱵᱚᱱᱟ ᱦᱳᱭ ᱥᱮ᱾
ᱦᱮᱸ ᱦᱮᱸ
ᱟᱵᱚ ᱡᱩᱫᱤ ᱦᱚᱲ ᱦᱚᱯᱚᱱ ᱵᱚᱱ ᱪᱮᱥᱴᱟ ᱭᱟ᱾ ᱛᱚ ᱞᱟᱦᱟ ᱥᱮᱫ ᱫᱚᱵᱚᱱ ᱥᱮᱱ ᱫᱟᱲᱮᱭᱟᱜ ᱜᱮᱭᱟ ᱦᱳᱭ ᱥᱮ᱾
ᱦᱮᱸ ᱦᱮᱸ᱾
ᱟᱵᱚ ᱨᱮᱱ ᱡᱮᱢᱚᱱ ᱢᱤᱫ ᱦᱚᱲ ᱛᱤᱱᱟᱹᱜ ᱞᱟᱦᱟ ᱠᱟᱱ ᱛᱟᱵᱚᱱᱟᱭ᱾ ᱟ ᱛᱚ ᱟᱵᱚ ᱦᱚᱸ ᱫᱟᱹᱲᱮᱭᱟᱜ ᱪᱮᱥᱴᱟᱭ ᱠᱷᱟᱹᱡ ᱵᱚᱱ ᱟᱵᱚ ᱦᱚᱸᱵᱚᱱ ᱞᱟᱦᱟ ᱫᱟᱹᱲᱮᱭᱟᱜ ᱜᱮᱭᱟ᱾ ᱟᱫᱚ ᱟᱵᱚᱨᱮᱱ ᱱᱮᱛᱟᱨ ᱠᱚᱨᱮᱱ ᱧᱮᱞ ᱮᱫ ᱠᱚᱣᱟᱵᱮᱱ᱾ ᱱᱮᱛᱟᱨ ᱠᱚᱨᱮᱱ ᱡᱟᱦᱟᱸᱭ ᱦᱟᱨᱟ ᱡᱩᱣᱟᱹᱱ ᱢᱟᱹᱭ ᱵᱤᱴᱤ ᱛᱟᱠᱚ ᱥᱮ ᱵᱟᱹᱵᱩ ᱛᱟᱠᱚ᱾
ᱦᱩᱸ
ᱱᱚᱣᱟ ᱟᱵᱚᱣᱟᱜ ᱡᱟᱦᱟᱸᱥ ᱯᱨᱳᱜᱨᱟᱢ ᱠᱩ ᱥᱮ ᱦᱟᱺᱰᱤ ᱯᱟᱹᱣᱨᱟ ᱱᱚᱣᱟ ᱠᱩᱡ ᱨᱮᱜᱮ ᱠᱚ ᱵᱮᱥᱤ ᱫᱚᱠᱚ ᱪᱟᱞᱟᱜ᱾ ᱠᱟᱹᱱᱛᱟᱵᱚᱱᱟ ᱦᱳᱭ ᱥᱮ ᱟᱫᱚ᱾ ᱦᱳᱭ ᱟᱨ ᱡᱩᱫᱤ ᱱᱚᱣᱟ ᱠᱩᱡ ᱨᱮᱜᱮ ᱵᱚᱱ ᱛᱟᱦᱮᱱᱟ᱾ ᱛᱚ ᱟᱵᱚ ᱫᱚ ᱛᱟᱭᱚᱢ ᱨᱮᱜᱮ ᱵᱚᱱ ᱛᱮᱦᱮᱱᱟ ᱵᱟᱵᱚᱱ ᱞᱟᱦᱟ ᱫᱟᱲᱮᱭᱟᱜ-ᱟ᱾
ᱦᱮᱸᱦᱮᱸ
ᱦᱳᱭ ᱥᱮ ᱡᱚᱛᱚ ᱠᱤᱪᱷᱩ ᱜᱮ ᱧᱮᱞ ᱠᱟᱛᱮ ᱠᱚᱨᱟᱣ ᱦᱩᱭᱩᱜ ᱛᱟᱵᱚᱱ ᱜᱮᱭᱟ ᱥᱮ᱾
ᱦᱮᱸ ᱦᱮᱸ ᱴᱷᱤᱠ᱾
ᱛᱚ ᱢᱮᱱᱫᱟᱞᱤᱧ ᱜᱚᱢᱠᱮ ᱟᱯᱮ ᱥᱮᱫ ᱫᱚ᱾ ᱦᱮᱞᱳ
ᱦᱮᱸ ᱞᱟᱹᱭ ᱢᱮ᱾
ᱢᱮᱱᱫᱟᱞᱤᱧ ᱟᱯᱮᱥᱮᱜ ᱫᱚ ᱪᱟᱥ ᱵᱟᱥ ᱫᱚ ᱪᱮᱫ ᱞᱮᱠᱟ ᱵᱚᱞᱮ᱾
ᱟᱞᱮᱥᱮᱜ ᱜᱚᱢᱠᱮ ᱪᱟᱥᱵᱟᱥ ᱫᱚ ᱵᱚᱞᱛᱮ ᱜᱮᱞᱮ ᱟᱞᱮᱥᱮᱜ ᱫᱚ᱾ ᱦᱩᱲᱩ ᱠᱚᱠᱚ ᱪᱟᱥᱚᱜᱼᱟ ᱢᱟᱱᱮ ᱟᱞᱮ ᱫᱟ ᱱᱚᱱᱛᱮ ᱫᱚ ᱵᱟᱨ ᱫᱷᱟᱣ ᱞᱮ ᱪᱟᱥᱚᱜᱼᱟ᱾ ᱢᱤᱫ ᱫᱷᱟᱣ ᱵᱚᱲᱥᱟ ᱞᱮᱞᱮ ᱵᱚᱨᱥᱟ ᱨᱮᱞᱮ ᱪᱟᱥᱚᱜᱼᱟ ᱢᱤᱫ ᱫᱷᱟ ᱟᱨ ᱢᱤᱫ ᱫᱷᱟ ᱠᱷᱚᱨᱟ ᱨᱮ᱾
ᱪᱮᱜ ᱵᱮᱱ ᱢᱮᱱ ᱠᱮᱫᱟ᱾
ᱟᱞᱮ ᱱᱚᱛᱮ ᱫᱚ ᱵᱟᱨ ᱫᱷᱟᱣ ᱜᱮᱞᱮ ᱪᱟᱥᱚᱜ᱾ ᱢᱤᱫ ᱫᱷᱟᱣ ᱫᱚ ᱵᱚᱲᱥᱟᱞᱮ ᱱᱚᱼᱚᱭ ᱱᱤᱭᱟᱹ ᱫᱷᱟᱣ ᱞᱮ ᱪᱟᱥᱚᱜᱼᱟ᱾ ᱟᱫᱚ ᱱᱤᱭᱟᱹ ᱪᱟᱥ ᱨᱟᱠᱟᱵ ᱵᱟᱲᱟ ᱠᱟᱛᱮ ᱟᱨᱚ ᱢᱤᱫ ᱫᱷᱟᱣ ᱞᱮ ᱪᱟᱥᱚᱜᱼᱟ᱾ ᱦᱩᱸ ᱵᱟᱨ ᱫᱷᱟᱣ ᱟᱨᱠᱤ᱾
ᱟᱪᱪᱷᱟ ᱟᱫᱚ ᱥᱩᱫᱩ ᱦᱩᱲᱩ ᱜᱮᱯᱮ ᱪᱟᱥᱚᱜ᱾ ᱛᱟᱦᱮᱱ ᱜᱮᱭᱟ ᱥᱮ ᱟᱨᱚ ᱥᱚᱵᱡᱤ ᱡᱟᱦᱟᱱᱟᱜ ᱡᱚᱢ ᱥᱚᱵᱽᱡᱤ ᱠᱩ
ᱦᱮᱸ ᱥᱚᱵᱡᱤ ᱦᱚᱸᱠᱩ ᱪᱟᱥ ᱜᱮ ᱛᱟᱞᱮᱭᱟ ᱦᱩᱲᱩ ᱦᱚᱸᱠᱚ ᱪᱟᱥᱟ ᱟᱫᱚ ᱱᱮᱛᱟᱨ ᱫᱚᱠᱩ ᱧᱮᱞ ᱮᱫᱟ ᱡᱮ ᱦᱩᱲᱩ ᱛᱟᱲᱟᱛᱟᱹᱲᱤ ᱯᱨᱚᱯᱷᱤᱴ ᱧᱟᱢᱚᱜ ᱠᱟᱱᱟ ᱛᱟᱲᱟᱛᱟᱹᱲᱤ ᱦᱩᱭ ᱜᱚᱫᱚᱜ ᱠᱟᱱᱟ ᱥᱚᱵᱡᱤ ᱫᱚ ᱞᱮᱴᱚᱜ ᱠᱟᱱᱟ ᱟᱫᱚ ᱠᱩ ᱡᱟᱦᱟᱭ ᱫᱚ ᱠᱩ ᱢᱮᱱ ᱮᱫᱟ ᱱᱟ ᱤᱧ ᱫᱚ ᱵᱟᱹᱧ ᱪᱟᱥᱟ, ᱤᱧ ᱫᱚ, ᱦᱩᱲᱩ ᱜᱤᱧ ᱪᱟᱥᱟ ᱟᱫᱚ ᱦᱩᱲᱩ ᱠᱩ ᱨᱚᱦᱚᱭᱫᱟ᱾
ᱟᱪᱪᱷᱟ, ᱛᱚ ᱱᱚᱜᱚᱭ ᱢᱮᱱᱫᱟᱞᱤᱧ ᱜᱚᱝᱠᱮ ᱟᱯᱮᱥᱮᱫ ᱫᱚ ᱫᱟᱜ ᱡᱟᱹᱯᱩᱫ ᱠᱩᱡ ᱫᱚ ᱪᱮᱫ ᱞᱮᱠᱟ?
ᱦᱮᱸ ᱟᱫᱚᱵᱤᱱ ᱞᱟᱹᱭᱟ, ᱦᱚᱞᱟ ᱢᱟᱫᱷᱮᱨ ᱞᱟᱹᱜᱤᱫ ᱡᱟᱦᱟ ᱟᱛᱟᱭ ᱫᱟᱜ ᱠᱮᱫᱟ᱾ ᱟᱹᱰᱤ ᱟᱸᱴ ᱜᱮ ᱴᱟᱱᱟᱭ ᱫᱟᱜ ᱠᱮᱫᱟ, ᱫᱟᱜ ᱵᱟᱲᱟ ᱠᱮᱜᱠᱷᱟᱱ ᱫᱚ ᱱᱚᱜᱚᱭ᱾ ᱛᱤᱦᱤᱧ ᱜᱮ ᱟᱫᱚ ᱛᱷᱚᱲᱟ ᱜᱟᱱᱮ ᱚᱛᱚᱭ ᱥᱛᱩᱢ ᱠᱟᱫᱟ ᱢᱟᱱᱮ, ᱚᱱᱮ ᱚᱲᱟᱜ ᱨᱮ ᱛᱟᱦᱮᱸ ᱵᱟᱝ
ᱦᱚᱞᱟ ᱢᱟᱫᱷᱮᱨᱮ ᱫᱟᱜ ᱠᱮᱫ ᱛᱮ ᱛᱷᱚᱲᱟ ᱡᱟᱜᱤ, ᱨᱟᱹᱥᱠᱟᱹ ᱧᱚᱜ ᱜᱮ ᱵᱩᱡᱩᱜ ᱠᱟᱱᱟ ᱵᱟᱠᱷᱟᱡ ᱫᱚ ᱚᱲᱟᱜ ᱠᱚᱨᱮ ᱦᱚᱸ ᱛᱟᱸᱦᱮ ᱵᱟᱭ ᱜᱟᱱᱚᱜ ᱠᱟᱱ ᱛᱟᱦᱮᱱ ᱦᱳᱭ ᱥᱮ᱾ ᱦᱮᱸ ᱦᱮᱸ, ᱦᱳᱭ ᱮᱛᱚ ᱡᱟᱹᱥᱛᱤ ᱜᱚᱨᱚᱢ ᱠᱟᱱ ᱛᱟᱦᱮᱱᱟ, ᱦᱚᱞᱟ, ᱜᱚᱨᱚᱢ ᱦᱚᱸ ᱜᱚᱨᱚᱢ ᱠᱟᱱ ᱛᱟᱦᱮᱱᱟ ᱥᱮ ᱡᱟᱦᱟᱸ ᱠᱚᱨᱮ ᱱᱚᱣᱟ ᱥᱮᱨᱢᱟ ᱫᱟᱜ ᱵᱷᱚᱨᱥᱟᱜ ᱜᱮ, ᱦᱳᱭ ᱪᱟᱥ ᱜᱮᱭᱟ᱾ ᱩᱱᱠᱩ ᱫᱚ, ᱦᱚᱸ ᱫᱚᱢᱮ ᱠᱚ ᱠᱚᱥᱴᱚᱜ ᱠᱟᱱ ᱛᱟᱦᱮᱱ ᱛᱟᱵᱚᱱ ᱜᱮᱭᱟ᱾
ᱠᱚᱥᱴᱚᱜ, ᱦᱮᱸ ᱠᱚᱥᱴᱚᱜ ᱠᱟᱱᱟ ᱠᱚ ᱟᱨᱠᱤ᱾
ᱦᱳᱭ ᱡᱟᱦᱟᱸ ᱡᱟᱥᱴ ᱟᱫᱚ ᱡᱟ ᱪᱟᱸᱫᱚ ᱵᱚᱸᱜᱟᱭ ᱧᱮᱞᱮᱫ, ᱚᱱᱛᱮ ᱡᱟᱜᱮ ᱫᱟᱜ ᱠᱮᱫ ᱛᱮ ᱛᱷᱚᱲᱟ ᱨᱟᱹᱥᱠᱟᱹ ᱧᱚᱜ ᱜᱮ ᱵᱩᱡᱩᱜ ᱠᱟᱱ ᱜᱮᱭᱟ᱾
ᱨᱟᱹᱥᱠᱟᱹ ᱧᱚᱜ ᱵᱩᱡᱩᱜ ᱠᱟᱱ ᱜᱮᱭᱟ ᱦᱮᱸ ᱦᱮᱸ,
ᱦᱳᱭ,
ᱟᱫᱚ ᱟᱯᱮᱥᱮᱜ ᱜᱚᱝᱠᱮ ᱪᱮᱜᱞᱮᱟ ᱠᱚ ᱪᱟᱥᱚᱜ ᱢᱤᱫ ᱫᱷᱟ ᱜᱮ ᱥᱮ ᱵᱟᱨ ᱫᱷᱟᱣ᱾
ᱦᱮᱸ ᱟᱞᱮ ᱥᱮᱫ ᱫᱚ ᱢᱤᱫ ᱪᱷᱚᱴ ᱜᱮᱠᱚ ᱪᱟᱥᱚᱜ ᱜᱮᱭᱟ᱾ ᱱᱚᱛᱮ ᱫᱚ, ᱥᱮᱨᱢᱟ ᱫᱟᱜ ᱟᱥᱟ ᱵᱷᱚᱨᱥᱟ ᱨᱮᱜᱮ ᱛᱚ᱾ ᱱᱚᱛᱮ ᱫᱚ ᱟᱨ ᱮᱴᱟᱜ ᱠᱤᱪᱷᱩ ᱫᱚ ᱵᱟᱹᱱᱩᱜᱼᱟ ᱟᱨ ᱪᱟᱥ ᱦᱚᱸ ᱵᱚᱞᱮ ᱪᱮᱞᱮ, ᱱᱮᱛᱟᱨ ᱚᱲᱟᱜ ᱨᱮ ᱡᱚᱢ ᱵᱟᱲᱟ ᱞᱟᱹᱜᱤᱫ ᱜᱮᱠᱚ ᱪᱟᱥᱚᱜ ᱛᱟᱦᱮᱱ ᱜᱮᱭᱟ᱾ ᱚᱱᱟ ᱠᱷᱚᱱᱟᱜ ᱡᱟᱹᱥᱛᱤ ᱫᱚ ᱵᱟᱝᱟ᱾
ᱩ
ᱩᱸ ᱟᱨ ᱡᱟᱦᱟᱸᱭ ᱠᱚᱣᱟᱜ ᱞᱟᱹᱴᱩ ᱞᱟᱹᱴᱩ, ᱠᱷᱮᱛ ᱠᱚ ᱢᱮᱱᱟᱜ ᱠᱚᱛᱟ ᱵᱚᱱᱟ ᱩᱱᱠᱩ ᱫᱚ, ᱡᱟᱹᱥᱛᱤ ᱜᱮᱠᱚ, ᱪᱟᱥᱚᱜ ᱜᱮᱭᱟ ᱟᱨ ᱡᱟᱦᱟᱸᱭᱟᱜ ᱵᱟᱹᱱᱩᱜ ᱠᱚᱛᱟ ᱠᱚ ᱦᱚᱦᱚ ᱡᱚᱛ, ᱡᱚᱛᱚ ᱦᱚᱲᱟᱜ ᱛᱚ ᱟᱨ ᱥᱚᱢᱟᱱ ᱫᱚ ᱵᱟᱹᱱᱩᱜᱼᱟ ᱥᱮ᱾
ᱥᱚᱢ ᱦᱮᱸ ᱥᱚᱢᱟᱱ ᱵᱟᱹᱱᱩᱜ ᱠᱟᱫᱟ ᱡᱟᱦᱟᱸᱭᱟᱜ ᱫᱚ ᱵᱮᱥᱤ ᱢᱮᱱᱟᱜᱼᱟ, ᱡᱟᱦᱟᱸᱭᱟᱜ ᱫᱚ ᱠᱚᱢ ᱢᱮᱱᱟᱜᱼᱟ᱾
ᱠᱚᱢ ᱢᱮᱱᱟᱜᱼᱟ, ᱟᱫᱚ ᱠᱚᱢ,
ᱚᱱᱟᱜᱮ ᱚᱲᱟᱜ ᱨᱮ ᱡᱚᱢ ᱵᱟᱠᱷᱨᱟ ᱜᱮᱠᱚ ᱪᱟᱥᱚᱜ ᱜᱮᱭᱟ ᱟᱫᱚ, ᱫᱟᱜ ᱦᱚᱸ ᱧᱮᱞᱫᱟᱵᱮᱱ ᱵᱟᱭ ᱫᱟᱜ ᱮᱫ ᱛᱟᱦᱮᱱᱟ ᱱᱚᱜᱼᱚᱭ ᱦᱚᱞᱟ ᱢᱟᱸᱫᱮᱨᱜᱮ ᱡᱟ ᱛᱷᱚᱲᱟᱭ, ᱫᱟᱜ ᱡᱟᱹᱯᱩᱫ ᱠᱮᱫᱟ᱾ ᱦᱳᱭ ᱥᱮ ᱚᱱᱟ ᱦᱳᱭ,
ᱟᱪᱷᱟ ᱜᱚᱝᱠᱮ, ᱴᱷᱤᱠ ᱜᱮᱭᱟ᱾ ᱛᱟᱦᱚᱞᱮ, ᱚᱱᱠᱟ ᱜᱮ᱾
ᱦᱮᱸ ᱢᱟ ᱜᱚᱢᱠᱮ ᱛᱤᱦᱤᱧ ᱱᱤᱛᱚᱜ ᱫᱚ, ᱱᱚᱝᱠᱟ ᱜᱮᱞᱟᱝ ᱨᱚᱲᱟ᱾ ᱟᱹᱞᱤᱧ ᱦᱚᱸ ᱡᱚᱢᱟᱞᱤᱧ᱾
ᱦᱮᱸ ᱦᱮᱸ, ᱴᱷᱤᱠ ᱴᱷᱤᱠ, ᱦᱮᱸ ᱢᱟ ᱛᱟᱦᱚᱞᱮ ᱦᱮᱸ ᱴᱷᱤᱠ ᱦᱮᱸ᱾